ᱦᱮᱞᱳ
ᱦᱮᱸ ᱜᱚᱝᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ᱾
ᱟᱸᱡᱚᱢᱚᱜ ᱠᱟᱱᱟ ᱛᱚ ᱜᱚᱢᱠᱮ?
ᱪᱮᱫ ᱵᱮᱱ ᱞᱟᱹᱭ ᱠᱮᱫᱟ ᱜᱚᱝᱠᱮ?
ᱩᱸᱻ ᱟᱸᱡᱚᱢᱚᱜ ᱠᱟᱱᱟ ᱛᱚ?
ᱦᱮᱸ ᱜᱚᱝᱠᱮ ᱟᱸᱡᱚᱢᱚᱜ ᱠᱟᱱᱟ᱾
ᱟᱫᱚ ᱜᱚᱢᱠᱮ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ ᱾
ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱦᱩᱭ ᱠᱟᱛᱮᱜ ᱦᱚᱸᱜᱼᱚᱭ ᱫᱩᱲᱩᱵ ᱵᱟᱲᱟ ᱦᱩᱭ ᱟᱠᱟᱱᱟ ᱚᱲᱟᱜ ᱠᱚᱨᱮ ᱜᱮ᱾
ᱟᱪᱪᱷᱟ ᱥᱟᱱᱟᱢ ᱦᱚᱲᱜᱮ ᱵᱮᱥ ᱵᱟᱲᱟ ᱜᱮ ᱾
ᱦᱮᱸ ᱵᱮᱥ ᱵᱟᱲᱟ ᱜᱮ ᱟᱞᱮ ᱠᱚᱫᱚ ᱚᱲᱟᱜ ᱼᱼ ᱠᱚᱨᱮ ᱦᱚᱸ ᱱᱟᱯᱟᱭ ᱜᱮ ᱾ ᱟᱯᱮ ᱠᱚᱜᱮ ᱚᱠᱟᱞᱮᱠᱟ?
ᱟᱞᱮ ᱠᱚᱦᱚᱸ ᱜᱚᱝᱠᱮ ᱦᱚᱜᱼᱚᱭ ᱛᱚ ᱡᱚᱢ ᱵᱟᱲᱟ ᱠᱟᱛᱮᱜ ᱞᱮ ᱼᱼ ᱡᱤᱨᱟᱹᱣ ᱵᱟᱲᱟᱜ ᱠᱟᱱᱟ ᱟᱨ ᱥᱟᱱᱟᱢ ᱠᱚᱜᱮ ᱦᱟᱸᱜ ᱱᱟᱭᱛᱮ ᱼᱼ ᱱᱟᱯᱟᱭ ᱜᱮ ᱢᱮᱱᱟᱜ ᱠᱚᱣᱟ ᱾
ᱩᱸᱻ
ᱟᱨ ᱜᱚᱝᱠᱮ ᱛᱤᱦᱤᱧ ᱦᱟᱸᱜ ᱟᱞᱟᱝ ᱫᱚ ᱼᱼ ᱫᱟᱬᱟᱱ ᱱᱤᱭᱮ ᱞᱟᱝ ᱦᱟᱸᱜ ᱜᱟᱯᱟᱞ ᱢᱟᱨᱟᱜᱼᱟ ᱦᱮᱸ ᱥᱮ ᱾
ᱚᱻ ᱴᱷᱤᱠᱟᱹᱱ ᱜᱮᱭᱟ᱾
ᱟᱻ ᱛᱚᱵᱮ ᱼᱼ ᱟᱻ ᱜᱚᱢᱠᱮ ᱛᱤᱦᱤᱧ ᱱᱚᱣᱟᱼᱼ ᱮ ᱫᱟᱬᱟᱱ ᱚᱠᱟ ᱠᱚᱨᱮ ᱮ ᱫᱟᱬᱟᱱ ᱪᱮᱫ ᱠᱚ? ᱧᱮᱞᱟᱱ ᱡᱟᱭᱜᱟ ᱠᱚ ᱪᱮᱫ? ᱟᱨ ᱪᱟᱞᱟᱣ ᱠᱟᱛᱮᱫ ᱪᱮᱫ ᱠᱟᱢ ᱵᱩᱡᱷᱟᱹᱣ ᱠᱟᱫᱟ? ᱟᱨ ᱪᱮᱫ ᱠᱚ ᱦᱟᱸᱜ ᱚᱸᱰᱮ ᱧᱮᱞ ᱡᱚᱝ ᱡᱤᱱᱤᱥᱮᱢ ᱧᱮᱞ ᱟᱠᱟᱫᱟ? ᱟᱨ ᱪᱮᱫ ᱠᱟᱢ ᱵᱩᱡᱷᱟᱹᱣ ᱠᱟᱫᱟ ᱚᱱᱟ ᱡᱟᱭᱜᱟ ᱫᱟᱬᱟ ᱠᱟᱛᱮᱜ? ᱚᱱᱠᱟᱱᱟᱜ ᱵᱮᱯᱟᱨ ᱛᱮᱞᱟᱝ ᱦᱟᱸᱜ ᱚᱱᱠᱟᱱᱟᱜ ᱫᱤᱠ ᱛᱮᱞᱟᱝ ᱟᱨᱠᱤ ᱼᱼ ᱜᱟᱯᱟᱞ ᱢᱟᱨᱟᱜᱼᱟ ᱦᱮᱸᱥᱮ᱾ ᱛᱚ ᱛᱚᱵᱮ ᱢᱟ ᱜᱚᱢᱠᱮ ᱢᱟᱨᱟᱝ ᱨᱮ ᱟᱢ ᱜᱤᱧ ᱠᱩᱞᱤ ᱞᱮᱢ ᱜᱮ ᱾ ᱛᱚ ᱜᱚᱝᱠᱮ ᱚᱠᱟ ᱚᱠᱟ ᱡᱟᱭᱜᱟ ᱠᱚᱢ ᱼᱼ ᱫᱟᱬᱟ ᱟᱹᱜᱩᱣ ᱠᱟᱫᱟ ᱥᱮ ᱧᱮᱞ ᱟᱹᱜᱩᱣ ᱠᱟᱫᱟ ᱟᱨ ᱪᱮᱫ ᱠᱚᱢ ᱧᱮᱞ ᱟᱹᱜᱩᱣ ᱠᱟᱫᱟ? ᱦᱮᱸ ᱚᱱᱟ ᱠᱚ ᱠᱟᱹᱴᱤᱡ ᱞᱟᱹᱭ ᱞᱟᱹᱭᱟᱹᱧ ᱢᱮ᱾ ᱥᱚᱫᱚᱨᱟᱹᱧ ᱢᱮ ᱜᱚᱢᱠᱮ᱾
ᱤᱧ ᱫᱟᱬᱟ ᱵᱚᱞᱛᱮ ᱫᱟᱬᱟ ᱟᱠᱟᱫᱟᱹᱧ ᱱᱚᱣᱟ ᱠᱚ ᱡᱟᱭᱜᱟ ᱠᱚᱨᱮ ᱡᱮᱢᱚᱱ ᱥᱩᱥᱩᱱᱤᱭᱟᱹ ᱵᱩᱨᱩ ᱾
ᱛᱟᱨᱯᱚᱨ ᱢᱩᱠᱩᱴᱢᱚᱱᱤᱯᱩᱨ, ᱛᱟᱨᱯᱚᱨ ᱼᱼ ᱫᱤᱜᱷᱟ ᱾
ᱟᱪᱪᱷᱟ ᱾
ᱛᱟᱨᱯᱚᱨ ᱯᱩᱨᱤ ᱾
ᱟᱪᱪᱷᱟ ᱾
ᱮᱢᱟᱱ ᱴᱚᱴᱷᱟ ᱠᱚᱲᱮ ᱞᱤᱧ ᱫᱟᱬᱟᱱ ᱞᱤᱧ ᱪᱟᱞᱟᱣ ᱵᱟᱲᱟᱣ ᱟᱠᱟᱱᱟ ᱾ ᱚᱱᱟ ᱼᱼ ᱠᱚ ᱢᱚᱫᱽᱫᱷᱮ ᱱᱚᱰᱮ ᱡᱟᱦᱟᱸ ᱥᱩᱥᱩᱱᱤᱭᱟ ᱵᱩᱨᱩ ᱾
ᱟᱪᱪᱷᱟ ᱾
ᱚᱱᱟ ᱤᱫᱤ ᱠᱟᱛᱮᱜ ᱜᱮ ᱵᱟᱨ ᱯᱮ ᱠᱟᱛᱷᱟ ᱞᱤᱧ ᱞᱟᱹᱭ ᱮᱫᱟ ᱾
ᱟᱪᱪᱷᱟ ᱞᱟᱹᱭ ᱵᱮᱱ ᱜᱚᱢᱠᱮ ᱾
ᱱᱮᱥ ᱥᱩᱥᱱᱤ ᱵᱩᱨᱩ ᱫᱟᱬᱟᱱ ᱞᱤᱧ ᱪᱟᱞᱟᱣ ᱞᱮᱱᱟ ᱾ ᱥᱩᱥᱩᱱᱤ ᱵᱩᱨᱩ ᱫᱚ ᱥᱩᱥᱱᱤ ᱢᱤᱫᱴᱟᱝ ᱵᱩᱨᱩ ᱢᱮᱱᱟᱜ ᱟᱠᱟᱫᱟ ᱟᱨ ᱵᱩᱨᱩ ᱞᱟᱛᱟᱨ ᱞᱟᱛᱟᱨ ᱨᱮᱜᱮ ᱢᱤᱫᱴᱟᱝ ᱡᱷᱟᱨᱱᱟ ᱢᱮᱱᱟᱜ ᱟᱠᱟᱫᱟ ᱡᱟᱦᱟᱸ ᱫᱚ ᱫᱷᱟᱨᱟ ᱠᱚ ᱢᱮᱛᱟᱜᱼᱟ ᱾ ᱚᱸᱰᱮ ᱫᱷᱟᱨᱟ ᱨᱮᱫᱚ ᱱᱚᱝᱠᱟ ᱢᱩᱨᱛᱤ ᱢᱮᱱᱟᱜ ᱟᱠᱟᱫᱟ ᱡᱮ ᱢᱮᱱᱛᱮ ᱢᱤᱫᱴᱟᱝ ᱛᱟᱹᱨᱩᱵ ᱟᱜ ᱢᱩᱨᱛᱤ ᱞᱮᱠᱟ ᱢᱮᱱᱟᱜ ᱟᱠᱟᱫᱟ, ᱟᱨ ᱩᱱᱤᱭᱟᱜ ᱢᱚᱪᱟ ᱠᱷᱚᱱ ᱫᱟᱜ ᱡᱚᱨᱚᱜᱼᱟ ᱾ ᱟᱨ ᱱᱤᱭᱟᱹ ᱫᱟᱜ ᱡᱟᱦᱟᱸ ᱡᱚᱨᱚᱜ ᱛᱟᱦᱮᱱᱟ ᱥᱮ
ᱟᱪᱪᱷᱟ ᱾
ᱱᱤᱭᱟᱹ ᱫᱟᱜ ᱫᱚ ᱥᱟᱨᱟ ᱵᱚᱪᱷᱚᱨ ᱜᱮ ᱢᱤᱫ ᱥᱚᱢᱟᱱ ᱜᱮ ᱡᱚᱨᱚᱜ ᱛᱟᱦᱮᱱᱟ ᱡᱮ ᱫᱷᱚᱨᱚᱱ ᱠᱮᱫᱟᱭ ᱜᱟᱭᱫᱮᱭ ᱫᱷᱚᱨᱚᱱ ᱠᱮᱫᱟ ᱥᱮ ᱜᱟᱫᱮᱭ ᱥᱤᱛᱩᱝ ᱠᱮᱫᱟ ᱫᱟᱜ ᱠᱚᱢ ᱮᱱᱟ ᱚᱱᱠᱟ ᱵᱟᱝ ᱦᱩᱭ ᱵᱟᱲᱟ ᱟᱠᱟᱱᱟ ᱾ ᱟᱭᱢᱟ ᱵᱷᱟᱨ ᱜᱮ ᱧᱮᱞ ᱦᱩᱭ ᱠᱟᱱᱟ ᱚᱱᱠᱟ ᱢᱟᱱᱮ ᱛᱤᱥ ᱜᱮ ᱚᱱᱠᱟ ᱵᱟᱝ ᱜᱷᱚᱴᱟᱣ ᱟᱠᱟᱱᱟ ᱥᱟᱨᱟ ᱵᱚᱪᱷᱚᱨ ᱢᱤᱫ ᱞᱟᱜᱟᱛᱟᱨ ᱜᱮ ᱫᱟᱜ ᱡᱚᱨᱚᱜ ᱛᱟᱦᱮᱱᱟ ᱚᱱᱟ ᱠᱷᱟᱹᱛᱤᱨ ᱠᱚ ᱢᱮᱱ ᱛᱟᱦᱮᱱᱟ ᱚᱸᱰᱮ ᱫᱚ ᱚᱱᱟ ᱫᱟᱜ ᱫᱚ ᱟᱹᱰᱤ ᱧᱩᱛᱩᱢᱟᱱ ᱜᱮᱭᱟ ᱚᱱᱟ ᱚᱱᱟ ᱠᱷᱟᱹᱛᱤᱨ ᱥᱩᱥᱩᱱᱤ ᱤᱭᱟᱹ ᱵᱩᱨᱩ ᱧᱩᱛᱩᱢᱟᱱ ᱜᱮᱭᱟ ᱾ ᱚᱱᱟᱛᱮ ᱟᱨ ᱚᱸᱰᱮ ᱡᱟᱦᱟᱸᱭ ᱡᱟᱦᱟᱸ ᱛᱤᱱᱟᱹᱜ‌ ᱦᱚᱲ ᱠᱚ ᱪᱟᱞᱟᱜ ᱛᱟᱦᱮᱱᱟ ᱧᱮ ᱧᱮᱞ ᱡᱚᱝ ᱧᱮᱞ ᱞᱟᱹᱜᱤᱫ ᱛᱮ
ᱟᱪᱪᱷᱟ ᱾
ᱩᱱᱠᱩ ᱥᱟᱱᱟᱢ ᱦᱚᱲ ᱠᱚᱜᱮ ᱚᱱᱟ ᱫᱷᱟᱨᱟ ᱨᱮᱱᱟᱜ ᱫᱟᱜ ᱠᱩ ᱧᱩᱭᱟ ᱵᱚᱦᱚᱜ ᱠᱚᱨᱮ ᱠᱚ ᱛᱤᱨᱯᱤ ᱡᱚᱱᱟᱜ-ᱟ ᱾ ᱢᱮᱱᱟᱠᱚ ᱥᱮ-ᱪᱮᱜ ᱚᱸᱰᱮᱱᱟᱜ ᱫᱟᱜ ᱧᱩ ᱞᱮᱠᱷᱟᱱ ᱦᱚᱲᱢᱚ ᱠᱚᱨᱮᱱᱟᱜ ᱨᱩᱣᱟᱹ ᱦᱟᱹᱥᱩ ᱠᱚ ᱟᱡᱟᱨ ᱠᱚ ᱪᱟᱵᱟᱜ-ᱟ ᱾ ᱥᱟᱶᱛᱮ ᱟᱵᱚ ᱦᱚᱲᱢᱚ ᱠᱚᱨᱮ ᱡᱟᱦᱟᱸ ᱜᱷᱟᱣ ᱜᱸᱤᱥᱤᱡ ᱠᱚ ᱚᱢᱚ ᱟᱵᱚᱱ ᱱᱚᱣᱟ ᱠᱚᱦᱚᱸ ᱪᱟᱵᱟᱜ-ᱟ ᱾
ᱟᱪᱪᱷᱟ ᱾
ᱱᱚᱝᱠᱟ ᱜᱮ ᱟᱭᱢᱟ ᱱᱚᱰᱮ ᱥᱩᱥᱱᱮ ᱵᱩᱨᱩ ᱨᱮᱱᱟᱜ ᱟᱭᱢᱟ ᱚᱱᱠᱟᱱᱟᱜ ᱧᱮᱞ ᱡᱚᱝ ᱞᱮᱠᱟᱱᱟᱜ ᱡᱤᱱᱤᱥ ᱠᱚ ᱢᱮᱱᱟᱜ ᱟᱠᱟᱫᱟ ᱡᱮᱞᱮᱠᱟ ᱚᱸᱰᱮ ᱫᱷᱤᱨᱤ ᱨᱮᱱ ᱵᱚᱸᱜᱟ ᱵᱚᱸᱜᱟ ᱠᱚ ᱵᱮᱱᱟᱣ ᱠᱚᱣᱟ ᱥᱟᱶᱛᱮ ᱟᱵᱚ ᱡᱟᱦᱟᱸ ᱯᱩᱡᱟᱹ ᱯᱟᱥᱟ ᱞᱟᱹᱜᱤᱫ ᱫᱤᱠᱩ ᱡᱟᱦᱟᱸ ᱯᱩᱡᱟᱹ ᱯᱟᱥᱟ ᱞᱟᱹᱜᱤᱫ ᱡᱟᱦᱟᱸ ᱚᱱᱟ ᱛᱷᱟᱹᱨᱤ ᱠᱚ ᱵᱮᱵᱚᱦᱟᱨ ᱟᱥᱮ ᱚᱱᱟ ᱫᱷᱤᱨᱤ ᱨᱮᱱᱟᱜ ᱛᱷᱟᱹᱨᱤ ᱚᱱᱟ ᱦᱟᱸᱜ ᱚᱸᱰᱮ ᱥᱩᱥᱱᱤ ᱵᱩᱨᱩ ᱥᱩᱥᱱᱤ ᱵᱩᱨᱩ ᱨᱮᱜᱮ ᱚᱱᱠᱟᱱᱟᱜ ᱫᱷᱤᱨᱤ ᱢᱮᱱᱟᱜ ᱟᱠᱟᱫᱟ ᱟᱨ ᱚᱸᱰᱮ ᱜᱮ ᱠᱚ ᱵᱮᱱᱟᱣ ᱫᱮ ᱛᱟᱦᱮᱱᱟ ᱛᱟᱨᱯᱚᱨ ᱟᱨᱦᱚᱸ ᱚᱱᱠᱟᱱᱟᱜ ᱧᱮᱞ ᱡᱚᱝ ᱞᱮᱠᱟᱱ ᱡᱤᱱᱤᱥ ᱠᱚᱫᱚ ᱡᱮᱢᱚᱱ ᱯᱟᱨᱠ ᱾ ᱢᱮᱱᱟᱜ ᱟᱠᱟᱫᱟ ᱚᱸᱰᱮ ᱢᱤᱫᱴᱟᱝ ᱯᱟᱨᱠ ᱢᱮᱱᱟᱜᱼᱟ ᱚᱱᱟ ᱯᱟᱨᱠ ᱨᱮᱱᱟᱜ ᱧᱩᱛᱩᱢ ᱦᱩᱭᱩᱜ ᱠᱟᱱᱟ ᱢᱩᱨᱩᱫ ᱵᱟᱦᱟ ᱮᱠᱳ ᱯᱟᱨᱠ ᱱᱚᱶᱟ ᱯᱟᱨᱠ ᱨᱮᱦᱚᱸ ᱟᱭᱢᱟ ᱧᱮᱞᱡᱚᱝ ᱞᱮᱠᱟ ᱚᱱᱠᱟᱱᱟᱜ ᱡᱤᱱᱤᱥ ᱢᱮᱱᱟᱜᱼᱟ ᱡᱮᱞᱮᱠᱟ ᱱᱚᱣᱟ ᱯᱟᱨᱠ ᱵᱷᱤᱛᱤᱨ ᱨᱮ ᱢᱤᱫᱴᱟᱝ ᱜᱟᱹᱰᱤᱭᱟᱹ ᱢᱮᱱᱟᱜ ᱟᱠᱟᱫᱟ ᱾ ᱥᱟᱶᱛᱮ ᱟᱭᱢᱟ ᱞᱮᱠᱟᱱᱟᱜ ᱵᱟᱦᱟ ᱠᱚ ᱢᱮᱱᱟᱜ ᱟᱠᱟᱫᱟ, ᱚᱱᱟ ᱵᱟᱦᱟ ᱠᱚ ᱧᱮᱞ ᱛᱟᱸ ᱟᱹᱰᱤ ᱢᱚᱸᱡᱽ ᱧᱮᱞᱚᱜᱼᱟ ᱠᱟᱹᱴᱤᱡ ᱠᱟᱹᱴᱤᱡ ᱫᱟᱨᱮ ᱠᱚᱜᱼᱟ, ᱞᱟᱹᱴᱩ ᱞᱟᱹᱴᱩ ᱵᱟᱦᱟ ᱠᱚᱜᱼᱟ ᱢᱟᱱᱮ ᱵᱟᱦᱟ ᱠᱚᱫᱚ ᱮᱢᱱᱤ ᱛᱮᱜᱮ ᱢᱚᱸᱡᱽ ᱧᱮᱞᱚᱜᱼᱟ, ᱟᱨ ᱥᱟᱶᱛᱮ ᱚᱸᱰᱮ ᱫᱚ ᱟᱭᱢᱟ ᱨᱚᱠᱚᱢᱟᱜ ᱵᱟᱦᱟ ᱢᱮᱱᱟᱜ ᱟᱛᱚ᱾ ᱛᱚ, ᱧᱮᱞᱛᱮ ᱟᱹᱰᱤ ᱢᱟᱱᱮ ᱠᱚ ᱨᱟᱹᱥᱠᱟᱹ ᱜᱮᱢ ᱵᱩᱡᱷᱟᱹᱣ ᱠᱮᱭᱟ ᱟᱨ ᱚᱸᱰᱮ ᱡᱟᱦᱟᱸ ᱜᱟᱹᱰᱭᱟᱹ ᱢᱮᱱᱟᱜ ᱟᱠᱟᱫᱟ ᱡᱟᱦᱟᱸ ᱫᱚ ᱟᱫᱚ ᱯᱩᱠᱷᱨᱤ ᱦᱚᱠᱩ ᱢᱮᱛᱟᱜ ᱜᱮᱭᱟ, ᱚᱱᱟ ᱜᱟᱹᱰᱭ ᱨᱮ ᱟᱭᱢᱟ ᱞᱮᱠᱟᱱ ᱦᱟᱠᱩ ᱢᱮᱱᱟᱜ ᱟᱠᱟᱫ ᱠᱚᱣᱟ ᱟᱨᱟᱜ, ᱱᱤᱞ, ᱦᱟᱹᱨᱭᱟᱹᱲ ᱢᱮᱱᱫᱚ ᱱᱚᱝᱠᱟᱱ ᱦᱟᱹᱠᱩ ᱠᱚᱫᱚ ᱱᱚᱝᱠᱟ ᱥᱟᱫᱷᱟᱨᱚᱱ ᱜᱟᱹᱰᱭᱟᱹ ᱠᱚᱨᱮ ᱫᱚ ᱵᱟᱝ ᱠᱚ ᱧᱮᱞᱚᱜᱼᱟ᱾ ᱠᱤᱱᱛᱩ ᱚᱸᱰᱮ ᱠᱩ ᱧᱮᱞ ᱞᱟᱹᱜᱤᱫ ᱜᱮᱠᱚ ᱪᱟᱥ ᱟᱠᱟᱫ ᱠᱚᱣᱟ ᱡᱟᱛᱮ ᱧᱮᱧᱮᱞᱤᱭᱟᱹ ᱦᱚᱲ ᱟᱠᱚ, ᱚᱸᱰᱮ ᱦᱮᱡ ᱠᱟᱛᱮᱫ ᱠᱚ ᱧᱮᱞ ᱫᱟᱲᱮᱭᱟᱠᱚ ᱢᱟ ᱾
ᱟᱪᱪᱷᱟ᱾
ᱱᱚᱝᱠᱟᱱ ᱧᱮᱞ ᱡᱚᱝ ᱡᱟᱭᱜᱟ ᱠᱚ ᱢᱮᱱᱟᱜ ᱟᱠᱟᱫᱟ ᱟᱨ ᱥᱩᱥᱩᱱᱤᱭᱟᱹ ᱨᱮ ᱧᱮᱞ, ᱢᱤᱫᱴᱟᱝ ᱱᱟᱯᱟᱭ ᱞᱤᱧ ᱵᱩᱡᱷᱟᱹᱣ ᱠᱮᱫᱟ ᱡᱮ ᱢᱟᱱᱮ ᱡᱟᱭᱜᱟ ᱫᱚ ᱵᱤᱥᱤ ᱵᱟᱝ ᱢᱟᱨᱟᱝ ᱨᱮᱦᱚᱸ ᱢᱟᱱᱮ ᱡᱚᱛᱚ ᱞᱮᱠᱟᱱᱟᱜ ᱥᱩᱵᱤ ᱛᱟ ᱢᱮᱱᱟᱜ ᱟᱠᱟᱫᱟ᱾ ᱡᱮᱞᱮᱠᱟ ᱛᱮᱦᱮᱱ ᱨᱮᱱᱟᱜ ᱚᱲᱟᱜ, ᱥᱮ ᱧᱮᱞ ᱡᱚᱝ ᱞᱮ ᱠᱟᱱᱟᱜ ᱡᱟᱭᱜᱟ, ᱱᱚᱸᱰᱮ ᱡᱚᱢ-ᱧᱩ ᱞᱟᱹᱜᱤᱜ ᱫᱚ ᱠᱟᱱ, ᱫᱚᱠᱟᱱ-ᱫᱟᱹᱱᱤ ᱢᱟᱱᱮ ᱥᱟᱱᱟᱢ ᱞᱮᱠᱟᱱᱟᱜ ᱫᱚᱠᱟᱱ ᱫᱟᱹᱱᱤ ᱠᱚ ᱢᱮᱱᱟᱜ ᱟᱠᱟᱫᱟ᱾ ᱢᱮᱱᱫᱚ ᱥᱟᱱᱟᱢ ᱞᱮᱠᱟᱱᱟᱜ ᱚᱸᱰᱮ ᱵᱮᱵᱚᱥᱛᱷᱟ ᱢᱮᱱᱟᱜ ᱟᱠᱟᱫᱟ᱾ ᱥᱟᱺᱜᱤᱧ ᱨᱮᱱ ᱦᱚᱲ ᱦᱮᱡ ᱠᱟᱛᱮ ᱦᱚᱸ ᱡᱮ ᱢᱮᱱᱛᱮ, ᱤᱭᱟᱹ ᱵᱟᱝ ᱦᱩᱭᱩᱜ ᱛᱟᱠᱚᱣᱟ᱾ ᱟᱱᱟᱴ, ᱡᱮ ᱢᱮᱱᱛᱮ ᱛᱟᱦᱮᱱ ᱞᱟᱹᱜᱤᱫ ᱚᱲᱟᱜ ᱵᱟᱹᱱᱩᱜ ᱟᱠᱟᱫᱟ, ᱵᱷᱟᱲᱟ ᱚᱲᱟᱜ ᱠᱚ ᱵᱟᱹᱱᱩᱜ ᱟᱠᱟᱫᱟ, ᱥᱮ ᱡᱚᱢ ᱞᱟᱹᱜᱤᱫ ᱫᱚᱠᱟᱱ ᱠᱚ ᱵᱟᱹᱱᱩᱜ ᱟᱠᱟᱫᱟ᱾ ᱥᱟᱱᱟᱢ ᱞᱮ ᱠᱟᱱᱟᱜ ᱫᱚᱠᱟᱱ ᱠᱚᱜᱮ ᱢᱮᱱᱟᱜ ᱟᱠᱟᱫᱟ, ᱫᱟᱠᱟ ᱡᱚᱢ ᱞᱟᱹᱜᱤᱫ ᱥᱮ ᱮᱴᱟᱜ ᱡᱟᱦᱟᱸ ᱟᱨᱚ ᱡᱚᱢᱟᱜ ᱠᱚ ᱢᱮᱱᱟᱜ ᱟᱠᱟᱫᱟ ᱥᱟᱱᱟᱢ ᱞᱮᱠᱟᱱᱟᱜ ᱡᱚᱢᱟᱜ ᱠᱚᱜᱮ ᱱᱚᱰᱮ ᱧᱟᱢᱚᱜ ᱛᱟᱦᱮᱸᱱᱟ᱾
ᱟᱪᱪᱷᱟ, ᱛᱚᱵᱮ ᱜᱚᱝᱠᱮ ᱡᱮ ᱚᱱᱟ ᱥᱩᱥᱩᱱᱤᱭᱟᱹ ᱵᱩᱨᱩ ᱦᱮᱸ ᱥᱮ,
ᱦᱳᱭ, ᱦᱮᱸ᱾
ᱛᱚ, ᱚᱱᱟ ᱵᱩᱨᱩ ᱫᱚ ᱦᱟᱸᱜ ᱟᱹᱞᱤᱧ ᱦᱚᱞᱤᱧ ᱪᱟᱞᱟ ᱠᱟᱱᱟ ᱢᱤᱫ ᱡᱚᱠᱷᱟ᱾
ᱚ᱾
ᱛᱚ, ᱚᱱᱟ ᱵᱩᱨᱩ ᱨᱮ ᱡᱟᱦᱟᱸ ᱵᱮᱱ ᱞᱟᱹᱭ ᱠᱮᱫᱟ, ᱡᱮ ᱚᱱᱟ ᱵᱟᱜᱟᱜ ᱠᱚᱲᱟᱢ ᱠᱷᱚᱱ ᱦᱟᱸᱜ ᱫᱟᱜ ᱦᱟᱸᱜ ᱞᱤᱸᱜᱤᱜ ᱜᱮᱭᱟ, ᱦᱮᱸ ᱥᱮ,
ᱦᱮᱸ᱾
ᱫᱟᱜ ᱩᱰᱩᱜᱚᱜ ᱜᱮᱭᱟ ᱡᱷᱟᱨᱱᱟ ᱨᱮ᱾
ᱦᱳᱭ᱾
ᱛᱚ, ᱚᱱᱟ ᱫᱟᱜ ᱫᱚ ᱦᱟᱸᱜ ᱟᱹᱞᱤᱧ ᱧᱮᱞ ᱟᱠᱟᱫᱟ, ᱡᱮ, ᱚᱸᱰᱮ ᱫᱷᱟᱹᱨᱤᱡᱷ ᱜᱮ ᱚᱱᱟ ᱫᱟᱜ ᱫᱚ ᱫᱤᱥᱟᱹᱜᱼᱟ᱾
ᱦᱮᱸ᱾
ᱛᱟᱨᱯᱚᱨᱮ, ᱚᱸᱰᱮ ᱠᱷᱚᱱ ᱦᱟᱸᱜ ᱡᱟᱦᱟᱸ ᱚᱱᱟ ᱟᱨᱠᱤ ᱰᱷᱟᱹᱞᱟᱹᱭ ᱠᱟᱛᱮᱫ ᱠᱚ ᱵᱮᱱᱟᱣ ᱟᱠᱟᱫᱟ, ᱚᱸᱰᱮ ᱠᱷᱚᱱ ᱡᱟᱦᱟᱸ ᱫᱟᱜ ᱚᱱᱮ ᱱᱟᱥᱮᱱᱟ ᱪᱟᱞᱟ ᱠᱟᱛᱮᱫ ᱳᱰᱚᱜᱚᱜ ᱠᱟᱱᱟ᱾ ᱚᱸᱰᱮ ᱠᱷᱚᱱ ᱫᱚ ᱦᱟᱸᱜ ᱚᱱᱟ ᱫᱟᱜ ᱫᱚ ᱟᱫᱚ ᱚᱱᱛᱮ ᱫᱚ ᱵᱟᱝ ᱧᱮᱞᱚᱜᱼᱟ᱾
ᱚᱸ᱾
ᱚᱱᱠᱟ ᱞᱤᱧ ᱧᱮᱞ ᱟᱠᱟᱫᱟ, ᱢᱟᱱᱮ ᱚᱸᱰᱮ ᱜᱮ ᱚᱱᱟ ᱫᱟᱜ ᱫᱚᱞᱤᱧ ᱧᱮᱞᱟ, ᱚᱸᱰᱮ ᱠᱷᱚᱱ ᱫᱚ ᱟᱫᱚ ᱚᱱᱛᱮ ᱫᱚ ᱵᱟᱝ ᱧᱮᱞᱚᱜᱼᱟ᱾ ᱟᱨᱦᱚᱸ ᱚᱱᱟ ᱥᱩᱥᱩᱱᱤᱭᱟᱹ ᱵᱩᱨᱩ ᱮᱸᱻ ᱟᱹᱰᱤ ᱪᱮᱛᱟᱱ ᱜᱮᱭᱟ᱾ ᱟᱫᱚ ᱚᱱᱟ ᱥᱩᱥᱩᱱᱤᱭᱟᱹ ᱵᱩᱨᱩ ᱦᱟᱸᱜ, ᱥᱟᱺᱜᱤᱱ ᱠᱷᱚᱱ ᱧᱮᱞ ᱞᱮᱠᱷᱟᱱ ᱢᱚᱱᱮ ᱦᱩᱭᱩᱜᱼᱟ ᱡᱮ ᱢᱤᱫᱴᱟᱝ ᱦᱟᱹᱛᱤ ᱦᱟᱸᱜ ᱮ ᱵᱩᱨᱩᱝ ᱟᱠᱟᱱᱟ᱾
ᱦᱳᱭ ᱦᱳᱭ᱾
ᱦᱳᱭ ᱚᱱᱠᱟ ᱧᱮᱞᱚᱜᱼᱟ, ᱛᱚ ᱜᱚᱝᱠᱮ ᱟᱞᱤᱧ ᱫᱚ ᱦᱟᱸᱜᱼᱼ ᱱᱚᱝᱠᱟ ᱵᱩᱨᱩ ᱠᱚ ᱮ ᱛᱟᱯᱨᱮ, ᱫᱚᱨᱭᱟ ᱠᱚ, ᱰᱮᱢ ᱠᱚ ᱟᱹᱰᱤ ᱟᱹᱰᱤ ᱡᱟᱭᱜᱟ ᱞᱤᱧ ᱪᱟᱞᱟ ᱠᱟᱱᱟ ᱛᱚ, ᱱᱚ ᱛᱮ ᱦᱟᱸᱜ ᱵᱩᱨᱩ ᱠᱷᱚᱱ ᱮᱦᱚᱵ ᱠᱟᱛᱮ ᱱᱚᱛᱮᱼᱼ ᱮᱸ ᱯᱟᱨᱟᱥᱱᱟᱛᱷ ᱵᱩᱨᱩ, ᱱᱚᱛᱮ ᱟᱹᱡᱟᱹᱫᱤᱭᱟᱹ ᱵᱩᱨᱩ ᱱᱚᱛᱮᱼᱼ ᱫᱚᱞᱢᱟ ᱵᱩᱨᱩ, ᱱᱚᱣᱟ ᱟᱵᱚ ᱥᱩᱨ ᱥᱩᱯᱩᱨ ᱱᱚᱣᱟ ᱥᱩᱥᱩᱱᱤᱭᱟᱹ ᱵᱩᱨᱩ, ᱟᱨ ᱱᱚᱛᱮ ᱯᱟᱧᱪᱮᱛ ᱵᱩᱨᱩ᱾ ᱛᱚ ᱵᱮ ᱜᱚᱝᱠᱮ ᱱᱚᱣᱟ ᱯᱟᱧᱪᱮᱛ ᱵᱩᱨᱩ ᱨᱮ ᱮᱸ ᱮᱢᱚᱱ ᱦᱟᱸᱜ ᱤᱧ ᱧᱮᱞ ᱠᱮᱫᱟ ᱡᱮᱼᱼ ᱚᱱᱟ ᱵᱩᱨᱩ ᱨᱮ, ᱱᱩᱠᱩ ᱦᱚᱲ ᱠᱚ ᱛᱟᱦᱮᱱᱟ᱾ ᱢᱟᱱᱮ ᱚᱲᱟᱜ ᱫᱩᱣᱟᱹᱨ ᱠᱚ ᱢᱮᱱᱟᱜ ᱛᱟᱠᱚᱣᱟ ᱚᱱᱟ ᱵᱩᱨᱩ ᱪᱮᱛᱟᱱ ᱨᱮ, ᱦᱮᱸ ᱥᱮ ᱛᱮᱣᱟ ᱱᱩᱠᱩ ᱜᱚᱝᱠᱮ ᱱᱩᱠᱩ ᱵᱩᱨᱩ ᱨᱮᱠᱚ ᱛᱟᱦᱮᱱᱟ ᱟᱵᱩ ᱞᱮᱠᱟᱱ ᱦᱚᱲ ᱫᱚ ᱢᱟᱱᱮ ᱡᱟᱦᱟᱸᱭ ᱫᱚ ᱚᱱᱛᱮ ᱫᱚ ᱵᱟᱭ ᱯᱟᱹᱨᱠᱟᱹ ᱜᱮᱭᱟ ᱚᱝᱠᱟᱱ ᱦᱚᱲ ᱫᱚ ᱚᱱᱟ ᱵᱩᱨᱩ ᱠᱚᱨᱮ ᱫᱚ ᱢᱟᱱᱮ ᱫᱮᱜ ᱛᱮᱦᱚᱸ ᱟᱹᱰᱤ ᱤᱭᱟᱹ ᱜᱮ ᱵᱩᱡᱷᱟᱹᱣᱟ᱾ ᱟᱨ ᱩᱝᱠᱩ ᱦᱟᱸᱜ ᱚᱱᱟ ᱵᱩ ᱦᱮᱸ ᱵᱮᱡᱟᱨ ᱜᱮ ᱵᱩᱡᱟᱹ ᱟᱨ ᱚᱱᱛᱮ ᱨᱮᱱ ᱦᱚᱲ ᱫᱚ ᱜᱚᱝᱠᱮ ᱟᱹᱰᱤ ᱜᱮ ᱢᱟᱱᱮ ᱮ ᱩᱝᱠᱩ ᱫᱚ ᱵᱚᱨᱟᱵᱚᱨ ᱪᱟᱞᱟᱣ ᱦᱮᱡ ᱢᱟᱱᱮ ᱯᱩᱨᱟᱹ ᱥᱢᱟᱴ ᱪᱟᱵᱟᱣ ᱠᱟᱱᱟ ᱠᱚ ᱢᱟᱱᱮ ᱯᱤᱜ ᱦᱚᱣᱟ ᱪᱟᱵᱟ ᱠᱟᱱᱟ ᱠᱚ ᱡᱮ ᱚᱠᱟ ᱞᱮᱠᱟ ᱠᱟᱛ ᱛᱮ ᱤᱧᱤᱧ ᱪᱟᱞᱟᱣ ᱞᱮᱱᱠᱷᱟᱱ ᱦᱟᱸᱜ ᱤᱧᱫᱚ ᱟᱹᱰᱤ ᱥᱚᱡᱷᱮ ᱥᱟᱦᱤᱡ ᱤᱧ ᱪᱟᱞᱟᱜᱼᱟ ᱦᱟᱸᱜ᱾ ᱟᱨ ᱱᱚᱝᱠᱟᱱ ᱦᱚᱲ ᱫᱚ ᱡᱟᱦᱟᱸᱭ ᱵᱟᱝᱠᱚ ᱪᱟᱞᱟᱣ ᱠᱟᱱᱟ ᱮᱠᱵᱮᱠ ᱨᱟᱥᱛᱟ ᱛᱚ ᱢᱟᱱᱮ ᱵᱩᱨᱩ ᱛᱚᱠᱷᱚᱱᱮᱢ ᱫᱮᱡᱚᱜ ᱢᱟ ᱠᱟᱹᱴᱤᱡ ᱟᱹᱪᱩᱨ ᱟᱹᱪᱩᱨ ᱛᱮ ᱫᱮᱡᱚᱜ ᱦᱩᱭᱩᱜ ᱛᱟᱢᱟ ᱥᱚᱡᱷᱮ ᱛᱚ ᱦᱟᱸᱜ ᱵᱟᱢ ᱫᱮᱡ ᱫᱟᱲᱮᱭᱟᱜᱼᱟ, ᱚᱱᱟ ᱫᱚ ᱥᱚᱡᱷᱤ ᱫᱚ ᱵᱟᱝ ᱫᱮᱡ ᱜᱟᱱᱚᱜᱼᱟ, ᱟᱨ ᱚᱱᱟ ᱫᱚ ᱟᱪᱩᱨ ᱟᱪᱩᱨ ᱛᱮᱜᱮ ᱫᱮᱡ ᱜᱟᱱᱚᱜ ᱦᱟᱸᱜ ᱩᱝᱠᱩ ᱫᱚ ᱴᱷᱤᱠ ᱦᱟᱸᱜ ᱟᱪᱩᱨ ᱟᱪᱩᱨ ᱛᱮᱠᱚ ᱫᱮᱜ ᱫᱟᱲᱮᱭᱟᱜᱼᱟ ᱱᱚᱝᱠᱟᱱ ᱦᱚᱲ ᱫᱚ ᱡᱟᱦᱟᱸᱭ ᱵᱟᱭ ᱪᱟᱞᱟᱣ ᱵᱟᱲᱟ ᱠᱟᱱᱟ ᱵᱩᱨᱩ ᱠᱚᱨᱮ ᱩᱱᱤ ᱫᱚ ᱦᱟᱸᱜ ᱪᱮᱫ ᱞᱮᱠᱟ ᱠᱟᱛᱮᱫ ᱫᱮᱡᱚᱜᱼᱟ ᱦᱟᱸᱜ᱾ ᱛᱚ ᱜᱚᱢᱠᱮ ᱱᱚᱝᱠᱟ ᱟᱹᱰᱤ ᱜᱟᱱ ᱵᱩᱨᱩ ᱠᱚᱦᱚᱸ ᱚᱱᱠᱟ ᱜᱮ ᱧᱮᱞ ᱦᱳᱭ ᱠᱟᱱᱟ ᱵᱩᱨᱩ ᱫᱚ ᱚᱝᱠᱟ ᱠᱟ ᱛᱮᱜᱮ ᱢᱟᱱᱮ ᱚᱝᱠᱟᱟᱜ ᱜᱮ ᱦᱭᱳᱜᱼᱟ᱾ ᱢᱟᱱᱮ ᱠᱟᱹᱴᱤᱡ ᱟᱹᱪᱩᱨ ᱟᱹᱪᱩᱨ ᱛᱮᱜᱮ ᱫᱮᱡ ᱫᱚ ᱦᱳᱭᱳᱜᱼᱟ᱾
ᱦᱮᱸ
ᱟᱨ ᱱᱚᱛᱮ ᱫᱟᱹᱨᱭᱟ ᱫᱚ ᱪᱟᱞᱟᱣ ᱦᱩᱭ ᱞᱮᱱᱟ ᱮᱸ ᱱᱚᱛᱮ ᱫᱤᱜᱷᱟ ᱫᱤᱜ ᱜᱷᱟ ᱨᱮ ᱦᱟᱸᱜ ᱡᱮᱢᱚᱱ ᱟᱨᱠᱤ ᱫᱤᱜᱷᱟ ᱫᱚᱞᱤᱧ ᱪᱟᱞᱟᱣ ᱠᱟᱱᱟ ᱡᱮ ᱟᱹᱭᱩᱵ ᱨᱮᱠᱚ ᱥᱮᱴᱮᱨᱚᱜᱼᱟ ᱫᱤᱜᱷᱟ ᱡᱟᱦᱟᱸᱭ ᱫᱤᱜᱷᱟ ᱨᱮ ᱟᱨᱠᱤ ᱨᱟᱹᱥᱠᱟᱹ ᱞᱟᱜᱤᱫ ᱥᱮ ᱧᱮᱞ ᱡᱚᱝ ᱡᱤᱱᱤᱥ ᱧᱮᱞ ᱞᱟᱜᱤᱫ ᱠᱚ ᱪᱟᱞᱟᱜᱼᱟ᱾ ᱩᱝᱠᱩ ᱫᱚ ᱦᱟᱸᱜ ᱥᱮᱛᱟᱜ ᱧᱤᱫᱟᱹ ᱨᱮᱠᱚ ᱥᱮᱴᱮᱨ ᱛᱟᱦᱮᱱᱟ ᱟᱨ ᱥᱮᱛᱟᱜ ᱯᱟᱭᱟᱨ ᱨᱮ ᱦᱟᱸᱜ ᱛᱳᱯᱳ ᱯᱷᱟᱨᱪᱟ ᱠᱟᱛᱮᱜ ᱵᱟᱝᱠᱷᱟᱱ ᱫᱚ ᱦᱩᱛᱩᱢ ᱯᱷᱟᱨᱪᱟ ᱠᱟᱛᱮᱜ ᱦᱟᱸᱜ ᱚᱱᱟ ᱫᱚᱨᱭᱟ ᱥᱩᱨ ᱨᱮᱠᱚ ᱥᱮᱴᱮᱨ ᱠᱚ ᱛᱟᱦᱮᱱᱟ᱾ ᱟ‌ᱩᱢ ᱢᱟᱱᱮ ᱩᱝᱠᱩ ᱫᱚ ᱮ ᱡᱚᱠᱷᱚᱱ ᱚᱱᱟ ᱵᱮᱲᱦᱟᱭ ᱨᱟᱠᱟᱵᱚᱜᱼᱟ ᱥᱮ ᱚᱱᱟ ᱵᱮᱲᱟ ᱱᱚᱝᱠᱟ ᱵᱷᱟᱵᱛᱮ ᱨᱟᱠ ᱠᱟᱜᱚᱜᱼᱟ, ᱢᱚᱱᱮᱭᱟᱢ ᱡᱮ ᱚᱱᱟ ᱫᱟᱜ ᱫᱚᱨᱭᱟ ᱛᱟᱞᱟ ᱠᱷᱚᱱ ᱦᱮᱸ ᱨᱟᱠᱟᱵ ᱦᱤᱡᱩᱜ ᱠᱟᱱ ᱞᱮᱠᱟ ᱵᱮᱲᱟ᱾ ᱚᱱᱟ ᱧᱮᱞ ᱠᱷᱟᱛᱤᱨ ᱛᱮ ᱟᱹᱰᱤ ᱦᱚᱲ ᱢᱟᱨᱟᱝ ᱨᱮᱠᱚ ᱥᱮᱴᱮᱨ ᱠᱚ ᱛᱟᱦᱮᱱᱟ᱾ ᱚᱱᱟ ᱵᱮᱲᱟ ᱠᱚ ᱮᱢᱚᱱ ᱤᱭᱟᱹᱛᱮ ᱧᱮᱞᱚᱜᱼᱟ ᱢᱟᱱᱮ ᱚᱱᱟ ᱫᱟᱜ ᱠᱷᱚᱱ ᱜᱮ ᱨᱟᱠᱟᱵ ᱦᱤᱡᱩᱜ ᱠᱟᱱᱟ ᱚᱱᱟ ᱧᱮᱞᱛᱮ ᱦᱚᱲ ᱟᱹᱰᱤ ᱨᱟᱹᱥᱠᱟᱹ ᱠᱚ ᱵᱩᱡᱷᱟᱹᱣᱟ, ᱫᱤᱭᱮ ᱚᱸᱰᱮ ᱠᱚ ᱦᱟᱸᱜ ᱪᱷᱚᱵᱤ ᱵᱟᱲᱟᱜ ᱟᱠᱚ᱾ ᱟᱨᱦᱚᱸ ᱫᱚᱨᱭᱟ ᱨᱮ ᱡᱚᱠᱷᱚᱱ ᱚᱱᱟ ᱫᱟᱜ ᱮ ᱰᱷᱮᱣᱟ᱾ ᱟᱨᱮ ᱦᱚᱭᱟ ᱟᱹᱰᱤ ᱦᱟᱸᱜ ᱨᱮᱭᱟᱲ ᱜᱮ ᱵᱩᱡᱷᱟᱹᱜᱼᱟ, ᱚᱸᱰᱮ ᱠᱚ ᱛᱤᱸᱜᱩ ᱠᱚᱜᱼᱟ, ᱪᱷᱩᱚᱵᱤ ᱵᱟᱲᱟᱜ ᱟᱠᱚ ᱧᱮᱞ ᱟᱠᱚ ᱫᱚᱨᱭᱟ ᱨᱮᱠᱚ
ᱦᱮᱸ
ᱛᱩᱯᱩᱱᱟᱠᱚ, ᱟᱫᱚ ᱫᱚᱨᱭᱟ ᱨᱮᱱᱟᱜ ᱫᱟᱜ ᱫᱚ ᱜᱚᱝᱠᱮ ᱮᱸ ᱠᱷᱟᱨᱟ ᱧᱚᱜ ᱜᱮᱭᱟ ᱦᱮᱸᱥᱮ ᱵᱩᱞᱩᱝ ᱵᱩᱞᱩᱝ ᱚᱱᱟ ᱫᱟᱜ ᱫᱚ᱾ ᱟᱫᱚ ᱚᱱᱟ ᱵᱩᱞᱩᱝ ᱫᱟᱜ ᱨᱮ ᱟᱹᱰᱤ ᱦᱚᱲ ᱦᱟᱸᱜ ᱱᱩᱠᱩ ᱦᱟᱹᱠᱩ ᱠᱚᱠᱚ ᱥᱟᱵ ᱟᱹᱜᱩ ᱠᱚᱣᱟ ᱦᱮᱸ ᱥᱮ᱾ ᱛᱚ ᱚᱱᱟ ᱵᱩᱞᱩᱝ ᱫᱟᱜ ᱨᱮ ᱡᱩᱫᱤ ᱦᱟᱹᱠᱩᱢ ᱫᱚᱦᱚᱭᱭᱟ ᱚᱱᱟ ᱵᱩᱞᱩᱝ ᱫᱟᱜ ᱨᱤᱱᱤᱜ ᱦᱟᱹᱠᱩ ᱩᱱᱤ ᱫᱚ ᱚᱱᱟ ᱵᱩᱞᱩᱝ ᱫᱟᱜ ᱨᱮᱜᱮ ᱡᱤᱣᱤᱫ ᱮ ᱛᱟᱦᱮᱱᱟ ᱟᱨ ᱡᱩᱫᱤ ᱩᱱᱤ ᱦᱟᱹᱠᱩ ᱡᱩᱫᱤ ᱟᱢ ᱵᱩᱞᱩᱝ ᱫᱟᱜ ᱠᱷᱚᱱᱮᱢ ᱵᱷᱮᱜᱟᱨᱮᱢᱟ᱾ ᱩᱱᱤ ᱫᱚ ᱢᱟᱱᱮ ᱵᱟᱭ ᱤᱭᱟᱹ ᱛᱟᱦᱮᱸ ᱫᱟᱲᱮᱜᱼᱟ᱾
ᱟ
ᱫᱤᱭᱮ ᱚᱱᱟ ᱦᱟᱹᱠᱩ ᱠᱚ ᱟᱹᱰᱤ ᱞᱮᱠᱟᱱ ᱦᱟᱹᱠᱳ ᱡᱮᱢᱚᱱ ᱤᱯᱤᱞ ᱦᱟᱹᱠᱳ, ᱡᱮᱞᱮᱯᱤᱥ ᱟᱨ ᱦᱚᱸ ᱱᱩᱠᱩ ᱟᱵᱚᱨᱮᱱ ᱦᱚᱨᱚ ᱠᱚ
ᱦᱮᱸ,
ᱟᱨ ᱦᱚᱸ ᱠᱟᱴᱠᱚᱢ ᱠᱚ ᱤᱪᱟᱹᱜ ᱦᱟᱹᱠᱳ ᱠᱚ ᱟᱨᱦᱚᱸ ᱡᱮᱢᱚᱱ ᱡᱟᱦᱟᱸᱭ ᱫᱚᱠᱚ ᱢᱮᱛᱟ ᱠᱚ ᱠᱟᱱᱟ ᱤᱝᱜᱤᱥ ᱢᱟᱪᱷ ᱦᱟᱹᱠᱩ ᱠᱚ ᱩᱱᱠᱩ ᱤᱝᱜᱤᱥ ᱦᱟᱹᱠᱳ ᱠᱚ ᱧᱮᱞ ᱦᱳᱭ ᱠᱟᱱᱟ᱾ ᱟᱨ ᱛᱚ ᱫᱚᱨᱭᱟ ᱨᱮᱱ ᱦᱟᱹᱠᱩ ᱦᱚᱸ ᱡᱚᱢ ᱫᱚ ᱡᱚᱢ ᱦᱳᱭ ᱠᱟᱱᱟ ᱡᱮᱢᱚᱱ ᱚᱠᱴᱳ ᱯᱟᱥ ᱡᱚᱢ ᱦᱳᱭ ᱠᱟᱱᱟ᱾ ᱦᱮᱸ ᱠᱟᱴᱠᱚᱢ ᱡᱚᱢ ᱦᱳᱭ ᱠᱟᱱᱟ᱾ ᱤᱪᱟᱹᱜ ᱦᱟᱹᱠᱳ ᱡᱚᱢ ᱦᱳᱭ ᱠᱟᱱᱟ ᱟᱨᱦᱚᱸ ᱡᱟᱦᱟᱸ ᱮᱠᱷᱚᱱ ᱧᱮᱞ ᱡᱚᱝ ᱞᱟᱹᱜᱤᱫ ᱠᱚ ᱪᱟᱞᱟᱜ ᱠᱟᱱᱟ᱾ ᱱᱩᱠᱩ ᱵᱟᱭᱨᱮ ᱵᱟᱭᱨᱮ ᱠᱷᱚᱱ ᱦᱚᱲ ᱠᱚ ᱦᱤᱡᱩᱜ ᱠᱟᱱᱟ᱾ ᱫᱟᱬᱟ ᱞᱟᱹᱜᱤᱫ ᱟᱨ ᱮᱠᱷᱚᱱ ᱫᱚ ᱫᱤᱜᱷᱟ ᱨᱮ ᱦᱟᱸᱜ ᱮᱸ ᱡᱚᱜᱚᱱᱱᱟᱛᱷ ᱵᱚᱞᱮ ᱢᱤᱫᱴᱟᱝ ᱢᱚᱱᱫᱤᱨ ᱠᱚ ᱵᱮᱱᱟᱣ ᱠᱟᱫᱟ ᱫᱮᱠᱳ, ᱟᱫᱚ ᱚᱱᱟ ᱢᱚᱱᱫᱤᱨ ᱧᱮᱞ ᱞᱟᱹᱜᱤᱫ ᱵᱟᱭᱨᱮ ᱵᱟᱭᱨᱮ ᱠᱷᱚᱱ ᱫᱤᱠᱩ ᱠᱚ ᱠᱚ ᱦᱤᱡᱩᱜ ᱠᱟᱱᱟ ᱫᱟᱬᱟᱱ ᱠᱟᱱᱟ ᱠᱚ ᱧᱮᱞ ᱫᱟᱠᱚ ᱟᱵᱟᱨ ᱳᱞᱰ ᱫᱤᱜᱷᱟ ᱨᱮ ᱡᱟᱦᱟᱸ ᱚᱱᱮ ᱡᱳᱣᱟᱨ ᱵᱷᱟᱴᱟᱨ ᱡᱚᱠᱷᱚᱱ ᱦᱮᱭᱟᱹᱜᱼᱟ ᱫᱚᱨᱭᱟ ᱨᱮ, ᱚᱱᱟ ᱡᱳᱣᱟᱨ ᱟᱨ ᱵᱷᱟᱴᱟᱱ ᱧᱮᱞ ᱞᱟᱹᱜᱤᱫ ᱛᱮ ᱦᱚᱲ